ᱜᱚᱝᱠᱮ ᱡᱚᱦᱟᱨ,
ᱦᱳᱭ ᱡᱚᱦᱟᱨ ᱜᱮ ᱾
ᱦᱩᱢᱸ ᱥᱟᱹᱜᱩᱱ ᱥᱮᱛᱟᱜ ᱾
ᱥᱟᱹᱜᱩᱱ ᱥᱮᱛᱟᱜ ᱾ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱫ ᱜᱮ ᱵᱟᱝ ᱦᱚᱸᱜᱼᱚᱭ ᱡᱤᱨᱟᱹᱣ ᱵᱟᱲᱟ ᱦᱳᱭ ᱠᱟᱱᱟ ᱾
ᱟᱪᱪᱷᱟ ᱾
ᱦᱟᱯᱮ ᱪᱟ ᱠᱚ ᱟᱣᱨᱤ ᱥᱤᱱᱚᱜᱼᱟ ᱾
ᱦᱚᱭ ᱦᱚᱭ ᱾
ᱪᱟ ᱠᱚ ᱧᱩ ᱵᱟᱲᱟ ᱦᱚᱭᱳᱜᱼᱟ ᱤᱥᱤᱱ ᱵᱟᱲᱟ ᱠᱟᱛᱮᱜ ᱾
ᱚ ᱟᱪᱪᱷᱟ, ᱛᱟᱦᱚᱞᱮ ᱦᱚᱞᱟ ᱫᱚ ᱟᱯᱮ ᱥᱮᱫ ᱫᱚ ᱫᱟᱜ ᱞᱮᱫᱟᱭ ᱥᱮ ᱵᱟᱝ?
ᱫᱟᱜ ᱫᱚ ᱫᱟᱜ ᱜᱮ ᱜᱮᱭᱟᱭ ᱥᱮᱛᱟᱜ ᱵᱮᱲᱟᱭ ᱫᱟᱜ ᱞᱮᱜᱼᱟ ᱟᱫᱚ ᱚᱱᱟ ᱥᱟᱨᱟ ᱜᱚᱱᱟᱭ ᱰᱩᱱᱸᱰᱨᱩᱜ ᱞᱮ ᱰᱩᱸᱰᱨᱩᱜ ᱨᱮ ᱛᱟᱦᱮᱸ ᱠᱟᱱᱟ ᱾ ᱚᱱᱠᱟ ᱥᱤᱧ ᱪᱟᱸᱫᱳ ᱵᱟᱭ ᱧᱮᱞ ᱟᱠᱟᱱᱟ ᱦᱚᱞᱟ ᱫᱚ ᱾
ᱟᱪᱪᱷᱟ, ᱟᱞᱮ ᱥᱮᱫ ᱦᱚᱸ ᱫᱟᱜ ᱫᱚ ᱦᱚᱞᱟ ᱫᱚ ᱵᱷᱳᱨ ᱵᱮᱞᱟ ᱠᱷᱚᱱ ᱜᱮᱭ ᱫᱟᱜ ᱮᱫ ᱛᱟᱦᱮᱱᱟ ᱾ ᱵᱷᱟᱜᱤ ᱜᱮ ᱫᱟᱜ ᱟᱠᱟᱫᱟ ᱦᱚᱞᱟ ᱫᱚ ᱾
ᱦᱮᱸ ᱟᱭᱢᱟ ᱜᱷᱟᱹᱲᱤᱡ ᱫᱟᱜ ᱠᱮᱜ-ᱟ ᱛᱟᱦᱚᱞᱮ ᱦᱚᱞᱟ ᱫᱚ ᱮᱱᱮ ᱚᱱᱛᱮ ᱾
ᱦᱳᱭ ᱟᱞᱮ ᱥᱮᱫ ᱦᱚᱸᱻ ᱵᱷᱟᱜᱮ ᱜᱮ ᱫᱟᱜ ᱟᱠᱟᱫᱟᱭ᱾ ᱫᱚᱢᱮ ᱨᱤᱢᱤᱞ ᱠᱚ ᱥᱟᱰᱮᱣ ᱣᱟᱛᱮᱫ ᱫᱟᱜ ᱟᱠᱟᱫᱟᱭ ᱦᱚᱞᱟ ᱫᱚ᱾
ᱱᱚᱛᱮ ᱦᱚᱸᱭᱻ ᱮᱸ ᱦᱩᱰᱩᱨ ᱵᱟᱲᱟ ᱠᱮᱜ ᱜᱮᱭᱟ, ᱫᱚᱢᱮ ᱦᱩᱰᱩᱨ ᱠᱟᱛᱮ ᱦᱩᱰᱩᱨ ᱵᱤᱡᱽᱞᱤ ᱠᱮᱫᱟᱭ ᱟᱫᱚ ᱦᱚᱭ ᱠᱮᱫᱟᱭ᱾
ᱦᱮᱸ,
ᱟᱪᱪᱷᱟ,
ᱫᱟᱜ ᱦᱚᱸ ᱫᱚᱨᱠᱟᱨ ᱠᱟᱱ ᱛᱟᱦᱮᱸᱱᱟ, ᱚᱸᱠᱟ ᱚᱱᱟ ᱪᱟᱥ ᱠᱟᱹᱢᱤ ᱠᱚ ᱛᱤᱭᱟᱹᱜᱚᱜ ᱠᱟᱱᱟ ᱛᱚ᱾
ᱦᱮ ᱸᱪᱟᱥ ᱠᱟᱹᱢᱤᱜ ᱠᱚ ᱥᱮᱜᱴᱮᱨ ᱠᱟᱱᱟ ᱛᱚ ᱟᱫᱚ ᱡᱟᱦᱟᱸ ᱠᱚᱫᱚ ᱥᱮᱨᱢᱟ ᱫᱟᱜ ᱵᱷᱚᱨᱥᱟ ᱜᱮ ᱢᱮᱱᱟᱜ ᱠᱚᱣᱟ, ᱩᱸᱠᱩ ᱫᱚ ᱫᱟᱜ ᱛᱚ ᱞᱟᱹᱠᱛᱤ ᱣᱟᱠᱚ ᱠᱟᱱ ᱜᱮᱭᱟ᱾
ᱦᱮᱸ ᱦᱮᱸ ᱦᱮᱸ, ᱟᱪᱪᱷᱟ ᱱᱚᱣᱟ ᱫᱚ ᱟᱻ ᱟᱥᱟᱲ ᱵᱚᱸᱜᱟ ᱪᱟᱞᱟᱜ ᱠᱟᱱ ᱛᱟᱞᱟᱝᱼᱟ ᱦᱮᱸ, ᱟᱥᱟᱲ ᱵᱚᱸᱜᱟ ᱦᱚᱸᱜᱼᱚᱭ ᱟᱥᱟᱫ ᱵᱚᱸᱜᱟ ᱨᱮ ᱟᱯᱮ ᱫᱚ ᱵᱚᱸᱜᱟ ᱵᱩᱨᱩᱜᱼᱟ ᱥᱮ ᱵᱟᱝᱼᱟ?
ᱟᱞᱮᱥᱮᱫ ᱫᱚ ᱵᱚᱸᱜᱟ ᱵᱩᱨᱩ ᱫᱚ ᱱᱤᱛᱚᱜ ᱫᱚ ᱱᱤᱛᱚᱜ ᱫᱚ ᱚᱱᱟᱜ ᱪᱟᱥ ᱞᱟᱹᱜᱤᱫ ᱛᱮ ᱚᱱᱟ ᱮᱨᱚᱜ ᱵᱚᱸᱜᱟᱼᱮᱫ ᱜᱮᱠᱚ ᱵᱚᱸᱜᱟᱭᱟ᱾
ᱮᱨᱚᱜ ᱵᱚᱸᱜᱟ ᱫᱚ ᱢᱟᱱᱮ ᱪᱤᱫ ᱞᱮᱠᱟ ᱯᱮ ᱵᱚᱸᱜᱟ ᱵᱩᱨᱩᱭᱟ ᱮᱠ ᱴᱩ ᱞᱟᱹᱭ ᱛᱟᱞᱟᱝ ᱢᱮ?
ᱮᱨᱚᱜ ᱵᱚᱸᱜᱟ ᱫᱚ ᱵᱚᱸᱜᱟ ᱵᱩᱨᱩ ᱭᱟᱠᱚ ᱟᱞᱮ ᱥᱮᱫ ᱫᱚ ᱡᱟᱦᱮᱨ ᱨᱮ, ᱡᱟᱦᱮᱨ ᱨᱮᱠᱚ ᱵᱚᱸᱜᱟ ᱵᱩᱨᱩᱭ ᱛᱮ ᱡᱟᱛᱮᱻᱜ ᱯᱷᱚᱥᱚᱞ ᱠᱚ ᱱᱟᱯᱟᱭ ᱛᱮ ᱦᱩᱭᱩᱜ ᱢᱟ, ᱚᱱᱟ ᱠᱷᱟᱹᱛᱤᱨ᱾
ᱟᱸᱻ ᱟᱪᱪᱷᱟ ᱟᱪᱪᱷᱟ ᱟᱪᱪᱷᱟ, ᱟᱞᱮ ᱥᱮᱫ ᱫᱚ ᱜᱚᱝᱠᱮ ᱚᱸᱠᱟ ᱫᱚ ᱵᱟᱝ᱾ ᱦᱩᱭᱩᱜᱼᱟ, ᱡᱟᱦᱮᱨ ᱨᱮ ᱡᱟᱦᱮᱨᱮ ᱵᱚᱸᱜᱟ᱾
ᱴᱷᱤᱠ ᱜᱮᱭᱟ᱾
ᱱᱤᱛᱳᱜ ᱫᱚᱻᱦ ᱚᱱᱟ ᱢᱤᱫᱴᱟᱹᱱ ᱠᱟᱹᱴᱤᱡ ᱢᱟᱨᱟᱝ ᱥᱟᱠᱨᱟᱛ ᱢᱮᱱᱟᱜᱼᱟ, ᱟᱨᱠᱤ ᱚᱱᱟ ᱫᱚ ᱟᱥᱟᱲ ᱥᱟᱠᱨᱟᱛ ᱢᱮᱛᱟᱜᱼᱟ ᱦᱩᱭᱩᱜᱼᱟ᱾ ᱟᱫᱚ ᱚᱱᱟ ᱫᱚ ᱢᱩᱪᱟᱹᱫ᱾ ᱴᱟᱹᱜ ᱦᱮᱸ ᱡᱮ ᱟᱥᱟᱲ ᱵᱚᱸᱜᱟ ᱨᱮᱱᱟᱜ ᱮᱠᱫᱚᱢ ᱢᱩᱪᱟᱹᱫ ᱨᱮ ᱢᱩᱪᱟᱹᱫ ᱨᱮ ᱛᱚᱠᱷᱚᱱ ᱜᱮ ᱵᱚᱸᱜᱟ ᱵᱩᱨ- ᱨᱩ ᱦᱩᱭᱩᱜᱼᱟ, ᱚᱱᱟ ᱫᱚ ᱡᱟᱦᱮᱨ ᱨᱮᱫᱚ ᱵᱟᱝᱼᱟ, ᱟᱞᱮ ᱫᱚ ᱡᱟᱦᱮᱨ ᱨᱮᱫᱚ ᱵᱟᱝᱼᱟ ᱵᱚᱸᱜᱟ ᱫᱚ ᱵᱚᱸᱜᱟ ᱜᱮ, ᱟᱞᱮ ᱫᱚ ᱜᱚᱴ ᱢᱮᱱᱟᱭᱟ ᱢᱤᱫᱴᱟᱹᱱ ᱜᱚᱴ᱾
ᱦᱳᱭ ᱦᱳᱭ᱾
ᱜᱚᱴ, ᱜᱚᱴ ᱢᱟᱱᱮ ᱦᱩᱭᱩᱜ ᱠᱟᱱᱟᱭ ᱢᱤᱫᱴᱟᱹᱱ ᱯᱷᱟᱠᱟ ᱜᱷᱩᱴᱩ, ᱚᱱᱟ ᱯᱷᱟᱠᱟ ᱜᱷᱩᱴ- ᱴᱩ ᱚᱸᱰᱮ ᱫᱚ ᱤᱭᱟᱹ ᱞᱮ ᱮᱸ ᱰᱤᱰᱟ. ᱞᱮ ᱜᱚᱴᱟᱣ ᱟᱠᱟᱜᱼᱟ ᱟᱹᱛᱩ ᱦᱚᱲ ᱠᱚᱛᱮ ᱡᱮ ᱱᱚᱰᱮ ᱵᱚᱱ ᱵᱚᱸᱜᱟ ᱵᱩᱨᱩᱜᱼᱟ᱾ ᱮᱸ ᱟᱫᱚ ᱡᱷᱟᱡ ᱫᱚ ᱚᱸᱰᱮ ᱫᱚ
ᱰᱟᱺᱜᱽᱨᱤ ᱠᱚᱦᱚᱸ ᱩᱸᱻ ᱵᱟᱞᱮ ᱟᱹᱛᱤ ᱠᱚᱣᱟ ᱟᱹᱛᱤᱧ ᱠᱚ, ᱥᱮ ᱚᱠᱚᱭ ᱦᱚᱲ ᱠᱚᱦᱚᱸ ᱵᱟᱠᱚ ᱞᱮᱵᱮᱫ ᱯᱟᱨᱚᱢᱚᱸᱜᱼᱟ ᱚᱸᱰᱮ ᱫᱚ ᱾ ᱛᱚ,
ᱦᱮᱸ ᱦᱮᱸ ᱦᱮᱸ, ᱵᱚᱸᱜᱟ ᱵᱩᱨᱩ ᱡᱟᱜᱟ ᱠᱟᱱᱟ ᱛᱚ᱾
ᱦᱮᱸ ᱦᱮᱸ ᱦᱮᱸ, ᱚᱸᱰᱮ ᱫᱚ ᱮᱴᱟᱜ ᱚᱱᱟ ᱮᱢᱚᱱ ᱛᱷᱩ ᱵᱟᱲᱟ ᱭᱟᱵᱩᱱ ᱥᱮᱢᱚᱱ ᱢᱩᱛᱩ ᱵᱟᱲᱟᱭᱟ, ᱚᱝᱠᱟ ᱠᱚᱫᱚ ᱵᱟᱝ ᱜᱟᱱᱚᱜᱼᱟ ᱚᱸᱰᱮ ᱫᱚ᱾ ᱟᱫᱚ ᱚᱸᱰᱮ ᱜᱮ ᱵᱚᱸᱜᱟ ᱵᱩᱨᱩ ᱦᱩᱭᱩᱜᱼᱟ᱾ ᱟᱫᱚ ᱟᱯᱮ ᱫᱚ ᱦᱚᱸᱜᱼᱚᱭ, ᱢᱮᱱ ᱠᱮᱫᱟ ᱦᱚᱸᱜᱼᱚᱭ ᱤᱻᱤᱭᱟᱹ ᱞᱟᱹᱜᱤᱫ, ᱚᱱᱟ ᱛᱚᱞᱟ ᱠᱚ ᱜᱤᱰᱤ ᱞᱟᱹᱜᱟᱹᱫ, ᱥᱮ ᱟᱯᱷᱚᱨ ᱠᱚ ᱞᱟᱹᱜᱤᱫ ᱚᱱᱟ ᱵᱚᱸᱜᱟ ᱫᱚ ᱵᱚᱸᱜᱟ ᱣᱟᱭᱟ, ᱟᱫᱚ ᱪᱤᱞᱤ ᱵᱚᱸᱜᱟ ᱯᱮ ᱵᱚᱸᱜᱟ ᱟᱫᱮᱭᱟ ᱡᱟᱦᱮᱨ ᱨᱮᱫᱚ?
ᱡᱟᱦᱮᱨ ᱨᱮᱫᱚ ᱥᱟᱱᱟᱢ ᱞᱮᱠᱟᱱ ᱵᱚᱸᱜᱟ ᱜᱮᱠᱚ ᱵᱚᱸᱜᱟ ᱵᱩᱨᱩ ᱟᱠᱚᱣᱟ ᱢᱟᱨᱟᱝ ᱵᱩᱨᱩ ᱡᱟᱦᱮᱨ ᱮᱨᱟ ᱜᱚᱸᱥᱟᱭ ᱮᱨᱟ᱾
ᱦᱩᱸ ᱚᱻ ᱟᱫᱚ ᱜᱚᱸᱥᱟᱭ ᱜᱚᱸᱥᱟᱭ ᱠᱚᱦᱚᱸ ᱤᱭᱟᱹ ᱨᱮᱜᱮ ᱡᱟᱦᱮᱨ ᱨᱮᱜᱮ ᱠᱚ ᱛᱟᱦᱮᱱᱟ?
ᱟᱪᱪᱷᱟ ᱟᱯᱮᱥᱮᱫ ᱡᱟᱦᱟᱸ ᱞᱮᱠᱟᱧ ᱧᱮᱞ ᱟᱠᱟᱫᱟ ᱮᱸ ᱡᱟ ᱮᱸ ᱡᱟᱦᱱᱟᱜ ᱡᱚᱠᱷ ᱠᱷᱚᱱ ᱜᱮ ᱵᱚᱸᱜᱟ ᱵᱩᱨᱩ ᱦᱩᱭᱩᱜᱼᱟ ᱟᱫᱚ ᱜᱚᱸᱥᱟᱭ ᱠᱚ ᱟᱬᱜᱚᱱᱟ ᱟᱯᱮ ᱥᱮᱫ ᱫᱚ, ᱦᱮᱸ ᱥᱮ ᱪᱮᱫ?
ᱦᱮᱸ᱾
ᱟᱞᱮ ᱥᱮᱫ ᱫᱚ ᱛᱚᱵᱮ ᱚᱱᱠᱟ ᱫᱚ ᱵᱟᱝ ᱧᱮᱞᱚᱜ ᱠᱟᱱᱟ᱾ ᱡᱮ ᱡᱟᱦᱟᱱᱟᱜ ᱜᱮ ᱵᱚᱸᱜᱟ ᱵᱩᱨᱩ ᱵᱟᱦᱟ ᱥᱚᱨᱦᱟᱭ ᱥᱮ ᱟᱯᱮ ᱥᱮᱫ ᱫᱚ ᱟᱨᱦᱚᱧ ᱟᱸᱡᱚᱢ ᱠᱟᱫᱟ ᱢᱟᱜ ᱢᱚᱬᱮ ᱦᱩᱭᱩᱜᱼᱟ᱾ ᱟᱫᱚᱧ ᱧᱮᱞ ᱵᱟᱲᱟ ᱠᱟᱜ ᱠᱚᱣᱟ, ᱧᱮᱞ ᱵᱟᱲᱟ ᱠᱟᱜ ᱠᱩᱣᱟᱹᱧ ᱡᱮ ᱟᱯᱮ ᱥᱮ᱾
ᱢᱟᱜ ᱢᱚᱲᱮ ᱫᱚ ᱮᱸ ᱢᱟᱜ ᱢᱚᱬᱮ ᱫᱚ ᱱᱚᱝᱠᱟ ᱜᱚᱝᱠᱮ, ᱮᱸ ᱢᱟᱱᱮ ᱵᱟᱝ ᱢᱤᱫᱚᱜ ᱠᱟᱱᱟ᱾
ᱢᱟᱜ ᱢᱚᱬᱮ ᱦᱚᱸᱜᱼᱚᱭ ᱡᱟᱦᱟ ᱴᱚᱴᱷᱟ ᱠᱚ ᱵᱚᱫᱚᱞᱚᱜ ᱠᱟᱱᱟ ᱡᱟᱦᱟᱸ ᱠᱚᱨᱮ ᱚᱱᱟ ᱠᱚᱨᱮ ᱫᱚ ᱢᱟᱜ ᱢᱚᱬᱮ ᱡᱩᱫᱟᱹ ᱡᱩᱫᱟᱹᱜ ᱠᱟᱱᱟ᱾ ᱦᱮᱸ ᱟᱞᱮ ᱫᱚ ᱢᱟᱜ ᱢᱚᱬᱮ ᱫᱚ ᱚᱱᱠᱟ ᱟᱸᱡᱚᱢᱚᱜ ᱠᱟᱱᱟ ᱦᱚᱸᱜᱼᱚᱭ ᱟᱵᱚ ᱠᱚᱫᱚ ᱦᱚᱸᱜᱼᱚᱭ ᱟᱵᱚ ᱦᱚᱸᱜ-ᱚᱭ ᱵᱚᱱ ᱯᱷᱳᱱ ᱠᱚᱨᱮ ᱵᱚᱱ ᱪᱟᱹᱞᱩᱭᱮᱜ ᱜᱮᱭᱟ, ᱱᱚᱣᱟ ᱠᱚᱨᱮ ᱧᱮᱞᱚᱜ ᱠᱟᱱᱟ ᱢᱟᱜ ᱢᱚᱬᱮ ᱡᱚᱠᱷᱚᱱ ᱜᱮᱠᱚ ᱥᱚᱢᱚᱭᱚᱜ ᱠᱟᱱᱟ ᱛᱚᱠᱷᱚᱱ ᱠᱚ ᱫᱤᱱ ᱠᱚ ᱜᱚᱴᱟ ᱜᱚᱫ ᱫᱟ ᱛᱚᱠᱷᱚᱱ ᱜᱮ ᱢᱟᱜ ᱢᱚᱬᱮᱭ ᱫᱟᱠᱚ᱾ ᱟᱞᱮ ᱚᱱᱠᱟ ᱫᱚ ᱵᱟᱝ ᱟᱞᱮ ᱫᱚ ᱢᱟᱜ ᱢᱟᱜ ᱦᱚᱜᱼᱚᱭ ᱡᱮ ᱢᱟᱜ ᱢᱟᱜ ᱢᱟᱱᱮ ᱦᱚᱸᱜᱼᱚᱭ ᱢᱟ ᱢᱟᱜᱽ ᱵᱚᱸᱜᱟ᱾
ᱟᱪᱪᱷᱟ᱾
ᱟᱸᱡᱚᱢᱚᱜ ᱠᱟᱱᱟ ᱵᱟᱝ ᱚᱱᱠᱟ ᱢᱟᱜ ᱢᱟᱜ ᱢᱚᱬᱮ ᱦᱤᱛᱚᱜ ᱫᱚ ᱢᱟᱜ ᱵᱚᱸᱜᱟ ᱨᱮ ᱟᱫᱚ ᱡᱚᱠᱷᱚᱱ ᱢᱩᱪᱟᱹᱫᱚᱜᱼᱟ ᱛᱚᱠᱷᱚᱱ ᱜᱮ ᱟᱞᱮ ᱫᱚ ᱢᱟᱜ ᱢᱚᱬᱮ ᱞᱮ ᱢᱟᱱᱟᱣ ᱠᱮᱜ ᱜᱮ᱾
ᱟᱪᱪᱷᱟ᱾ ᱟᱞᱮ ᱥᱮᱫ ᱫᱚ ᱤᱧ ᱫᱚ ᱱᱚᱛᱮ ᱜᱤᱧ ᱟᱸᱡᱚᱢ ᱠᱟᱫᱟ ᱟᱯᱮ ᱥᱮᱫ ᱜᱮ, ᱡᱮ ᱢᱟᱜ ᱢᱚᱬᱮ ᱦᱳᱭᱳᱜᱼᱟ ᱟᱞᱮ ᱥᱮᱱ ᱛᱟᱦᱮᱱ ᱵᱷᱳᱨ ᱫᱚ ᱤᱧ ᱫᱚ ᱵᱟᱹᱧ ᱟᱸᱡᱚᱢ ᱟᱠᱟᱫ ᱛᱟᱦᱮᱱᱟ ᱡᱮ ᱢᱟᱜ ᱢᱚᱬᱮ ᱪᱮᱫ ᱠᱟᱱᱟ ᱥᱮ ᱪᱤᱠᱟᱹᱭᱟᱠᱚ? ᱟᱞᱮ ᱥᱮᱫ ᱫᱚ ᱵᱟᱭ ᱦᱩᱭᱩᱜ ᱜᱮᱭᱟ ᱢᱟᱜ ᱢᱚᱬᱮ ᱫᱚ᱾
ᱵᱟ᱾ ᱟᱞᱮ ᱥᱮᱫ ᱫᱚ ᱢᱟᱜ ᱢᱚᱬᱮ ᱫᱚ ᱦᱩᱭᱩᱜᱼᱟ, ᱢᱟᱜ ᱢᱚᱲᱮ ᱨᱮᱜᱮ ᱟᱞᱮ ᱫᱚ ᱦᱚᱲ ᱠᱚ ᱞᱮᱠᱷᱟ ᱠᱚᱣᱟ, ᱠᱚᱲᱟ ᱦᱚᱯᱚᱱ ᱠᱚ ᱛᱤᱱᱟᱹᱜ ᱜᱟᱱ ᱢᱮᱱᱟᱜ ᱠᱚᱣᱟ? ᱥᱟᱸᱜᱮᱜ ᱜᱮᱭᱟ ᱵᱚᱱ ᱥᱮ᱾ ᱥᱮᱨᱢᱟ ᱵᱚᱫᱚᱞᱚᱜᱼᱟ, ᱵᱟᱹᱦᱩ ᱠᱚᱵᱚᱱ ᱟᱹᱜᱩ ᱠᱚᱣᱟ ᱜᱤᱫᱽᱨᱟᱹ ᱠᱚᱠᱚ ᱦᱩᱭᱩᱜ ᱛᱟᱵᱚᱱᱟ᱾ ᱦᱮᱸ ᱵᱟᱹᱵᱩ ᱢᱟᱹᱭ ᱛᱟᱠᱚ ᱠᱚ ᱦᱤᱡᱩᱜᱼᱟ, ᱟᱫᱚ ᱚᱱᱮ ᱚᱱᱠᱟ᱾ ᱟᱫᱚ ᱩᱱ ᱥᱚᱢᱚᱭ ᱫᱚ ᱢᱟᱜᱷᱽ ᱵᱚᱸᱜᱟ ᱨᱮᱫᱚ ᱦᱚᱲ ᱞᱮᱠᱷᱟ ᱠᱚᱣᱟ, ᱪᱤᱠᱟᱹᱛᱮ ᱦᱚᱲ ᱞᱮ ᱞᱮᱠᱷᱟ ᱠᱚᱣᱟ? ᱥᱩᱲᱮ ᱠᱮᱫ ᱜᱮᱞᱮ, ᱵᱚᱸᱜᱟ ᱵᱩᱨᱩ ᱦᱩᱭᱮᱱ ᱜᱮ ᱵᱚᱸᱜᱟ ᱵᱩᱨᱩ ᱦᱩᱭ ᱛᱮᱫ ᱥᱤᱢ ᱠᱚᱜᱮ ᱵᱚᱸᱜᱟ ᱦᱩᱭᱩᱜᱼᱟ ᱢᱟᱜ ᱵᱚᱸᱜᱟ ᱨᱮ ᱢᱟᱜ ᱢᱟᱜ ᱢᱚᱬᱮ ᱨᱮᱫᱚ, ᱟᱫᱚ ᱦᱚᱸᱜ-ᱚᱭ ᱵᱚᱸᱜᱟ ᱵᱩᱨᱩ ᱦᱩᱭᱮᱱ ᱜᱮ ᱵᱚᱸᱜᱟ ᱵᱩᱨᱩ ᱠᱚᱫᱚ ᱵᱚᱦᱚᱜ ᱠᱚᱫᱚ ᱠᱚ ᱩᱱᱠᱩ ᱡᱟᱦᱟᱸᱭ ᱟᱵᱚᱨᱮᱱ ᱵᱚᱸᱜᱟ ᱠᱚᱠᱚ ᱛᱟᱦᱮᱱᱟ ᱩᱱᱠᱩ ᱠᱚ ᱚᱸᱰᱮ ᱢᱟᱭᱟᱝ ᱠᱚ ᱪᱚᱰᱚᱨᱟ᱾ ᱠᱚᱜᱮ ᱟᱫᱚ ᱚᱱᱟ ᱵᱚᱦᱚᱜ ᱛᱮᱜ ᱫᱚ ᱨᱚ ᱯᱩᱰᱩᱨ ᱠᱟᱛᱮᱜ ᱩᱱᱠᱩ ᱱᱟᱭᱠᱮ ᱠᱚ ᱡᱟᱦᱟᱸᱭ ᱠᱚᱠᱚ ᱵᱚᱸᱜᱟᱭᱟ ᱟᱨᱠᱤ ᱩᱱ ᱩᱱᱠᱩ ᱜᱮ ᱦᱮᱸ ᱩᱱᱠᱩ ᱠᱚ ᱡᱚᱢ ᱵᱟᱲᱟ ᱠᱮᱫ ᱜᱮ ᱟᱫᱚ
ᱚᱱᱟ ᱡᱤᱞ ᱠᱚᱛᱮ ᱫᱚ ᱥᱩᱚᱲᱮ ᱦᱩᱭᱮᱱ ᱜᱮ ᱚᱱᱟ ᱥᱚᱲᱮ ᱠᱟᱛᱮᱜ ᱫᱚ ᱚᱱᱟ ᱦᱟᱛᱮ ᱦᱟᱹᱴᱤᱧ ᱦᱩᱭᱩᱜᱼᱟ ᱪᱮᱫᱞᱮᱠᱟ ᱦᱟᱹᱴᱤᱧ ᱦᱩᱭᱩᱜᱼᱟ
ᱟᱛᱳ ᱨᱮ ᱡᱟᱦᱟᱸ ᱛᱤᱱᱟᱹᱜ ᱠᱚᱲᱟ ᱦᱚᱯᱚᱱ ᱠᱚᱠᱚ ᱛᱟᱦᱮᱱᱟ᱾ ᱚᱲᱟᱜ ᱨᱮ ᱢᱚᱱᱮ ᱠᱟᱢ ᱟᱯᱮ ᱚᱲᱟᱜ ᱨᱮᱫᱚ ᱯᱮ ᱦᱚᱲ ᱢᱮᱱᱟᱜ ᱯᱮᱭᱟ ᱛᱟᱦᱞᱮ ᱯᱮ ᱴᱷᱮᱡ ᱟᱯᱮ ᱯᱮ ᱡᱩᱲᱩ ᱯᱮ ᱧᱟᱢ ᱠᱮᱫ ᱜᱮ᱾
ᱦᱮᱸ ᱦᱮᱸ
ᱚ ᱚᱱᱟ ᱥᱩᱲᱟᱹ ᱫᱚ ᱛᱟᱦᱚᱞᱮ ᱚᱱᱠᱟ ᱯᱮ ᱦᱟᱹᱴᱤᱧᱟ ᱵᱟᱝ?
ᱚᱱᱠᱟ ᱞᱮ ᱦᱟᱹᱴᱤᱧᱟ ᱟᱫᱚ ᱚᱱᱟᱞᱮ ᱞᱮᱠᱷᱟ ᱠᱮᱫ ᱠᱚᱣᱟ ᱛᱤᱱᱟᱹᱜ ᱟᱵᱚ ᱟᱛᱩ ᱨᱮ ᱠᱚᱲᱟ ᱦᱚᱯᱚᱱ ᱢᱮᱱᱟᱜ ᱠᱚᱣᱟ᱾ ᱟᱫᱚ ᱜᱤᱫᱟᱹᱨ ᱠᱷᱚᱡ ᱠᱚ ᱦᱚᱸᱜᱼᱚᱭ ᱡᱮ ᱜᱤᱫᱽᱨᱟᱹ ᱫᱚᱵᱚᱱ ᱟᱵᱚᱱ ᱪᱷᱟᱹᱴᱭᱟᱹᱨ ᱠᱮᱫ ᱠᱚᱣᱟ ᱡᱮ ᱥᱟᱶᱛᱮ ᱚᱱᱟ ᱫᱟᱠᱟ ᱵᱟᱵᱩᱱ ᱟᱡᱡᱚᱣ ᱠᱚᱣᱟ ᱵᱟᱝ
ᱦᱳᱭ ᱦᱳᱭ
ᱦᱳᱭ ᱫᱟᱠᱟᱵᱚᱱ ᱟᱡᱚᱜᱣᱟ ᱫᱟᱠᱟ ᱵᱚᱱ ᱮᱢᱟ ᱠᱚᱣᱟ᱾ ᱛᱚᱠᱷᱚᱱ ᱠᱷᱚᱡ ᱠᱚ ᱛᱚᱠᱷᱚᱱ ᱠᱷᱚᱡ ᱠᱚ ᱞᱮᱠᱷᱟᱜᱼᱟ᱾ ᱚᱱᱟ ᱵᱟᱝ ᱦᱩᱭ ᱞᱮᱱᱠᱷᱟᱱᱡ ᱫᱚ ᱠᱚᱲᱟ ᱦᱚᱯᱚᱱ ᱫᱚ ᱵᱟᱵᱚᱱ ᱞᱮᱠᱷᱟ ᱠᱚ ᱡᱮ ᱦᱮᱸ ᱠᱚᱲᱟ ᱜᱤᱫᱽᱨᱟᱹ ᱢᱮᱱᱟᱭᱟ ᱚᱱᱟ ᱡᱩᱲᱩᱭ ᱧᱟᱢᱟ ᱦᱮᱸ ᱚᱱᱟ ᱠᱷᱟᱡ ᱮ ᱦᱩᱰᱤᱧᱚᱜ ᱠᱷᱟᱡ ᱫᱚ ᱟᱫᱚ ᱚᱱᱟ ᱡᱩᱲᱟᱹ ᱫᱚ ᱵᱟᱭ ᱧᱟᱢᱟ ᱯᱚᱨᱮᱛᱮ ᱟ ᱦᱤᱡᱩᱜ ᱥᱮᱨᱢᱟ ᱞᱮᱠᱷᱟᱭᱮ ᱦᱩᱭᱩᱜᱼᱟ᱾
ᱦᱩᱸ ᱛᱟᱦᱚᱞᱮ ᱚᱱᱟ ᱥᱩᱲᱟᱹ ᱫᱚ ᱟᱯᱮ ᱥ ᱥᱮᱫ ᱫᱚ ᱛᱟᱦᱚᱞᱮ ᱚᱱᱟ ᱥᱩᱲᱟᱹ ᱫᱚ ᱠᱩᱲᱤ ᱦᱚᱯᱚᱱ ᱫᱚᱠᱚ ᱧᱟᱢ ᱟ ᱥᱮ ᱵᱟᱝ?
ᱵᱟ ᱵᱟ ᱵᱟ ᱵᱟ ᱚᱱᱟ ᱠᱚᱫᱚ ᱵᱟᱝ᱾ ᱠᱩᱲᱤ ᱦᱚᱯᱚᱱ ᱫᱚ ᱟᱞᱮᱥᱮ ᱥᱩᱲᱟᱹ ᱫᱚ ᱦᱳᱭ ᱠᱚᱲᱟ ᱦᱚᱯᱚᱱ ᱜᱮᱠᱚ ᱡᱚᱢ ᱫᱟᱲᱮᱭᱟᱜᱼᱟ ᱟᱫᱚ ᱟᱹᱜᱩ ᱦᱚᱸ ᱵᱟᱝ ᱜᱟᱱᱚᱜᱼᱟ ᱚᱱᱟ ᱥᱩᱲᱳ ᱠᱚᱫᱚ ᱡᱟᱦᱟᱸ ᱛᱤᱱᱟᱹᱜ ᱡᱚᱢ ᱠᱮᱫᱟᱭ ᱡᱚᱢ ᱠᱮᱫᱟ ᱡᱚᱢ ᱥᱟᱨᱮᱡ ᱠᱚᱫᱚ ᱡᱟᱦᱟᱸ ᱪᱩᱞᱦᱟᱹ ᱞᱟ ᱚᱱᱟ ᱪᱩᱞᱦᱟᱹ ᱞᱟ ᱨᱮᱜᱮ ᱯᱚᱴᱚᱢ ᱠᱟᱛᱮ ᱫᱚᱦᱚ ᱠᱟᱜ-ᱟ᱾
ᱟᱪᱪᱷᱟ ᱚᱱᱟ ᱫᱚ ᱛᱟᱦᱚᱞᱮ ᱟᱯᱮ ᱫᱚ ᱡᱟᱦᱟᱸ ᱨᱮ ᱵᱚᱸᱜᱟ ᱵᱩᱨᱩ ᱴᱷᱟᱶ ᱡᱟᱦᱮᱨ ᱠᱚᱨᱮ ᱜᱮᱞᱮ ᱡᱚᱢ ᱪᱟᱵᱟ ᱚᱴᱩ ᱠᱟᱜᱼᱟ?
ᱵᱟᱝ ᱟᱞᱮ ᱡᱟᱦᱮᱨ ᱱᱚᱣᱟ ᱵᱚᱸᱜᱟ ᱵᱩᱨᱩ ᱫᱚ ᱚᱱᱮᱧ ᱞᱟᱹᱭᱟᱫ ᱢᱮ ᱥᱚᱵ ᱵᱚᱸᱜᱟ ᱫᱚ ᱡᱮᱢᱚᱱ ᱢᱟ ᱢᱚᱬᱮᱸ ᱢᱟ ᱢᱚᱬᱮᱸ ᱫᱚ ᱟᱞᱮ ᱟᱞᱟᱫᱟ ᱰᱤᱰᱳ ᱢᱮᱱᱟᱜ ᱛᱟᱞᱮ ᱟᱥᱟᱲ ᱥᱟᱠᱨᱟᱛ ᱚᱱᱟ ᱦᱚᱸ ᱟᱞᱟᱫᱟ ᱢᱮᱱᱟᱜ ᱛᱟᱞᱮᱭᱟ ᱟᱨ ᱡᱮ ᱱᱚᱜᱼᱚᱭ ᱡᱟᱦᱮᱨ ᱨᱮᱫᱚ ᱦᱩᱭᱩᱜ ᱠᱟᱱᱟ ᱱᱚᱜᱼᱚᱭ ᱵᱟᱦᱟ ᱥᱚᱨᱦᱟᱭ ᱤᱱᱟᱹᱜᱮ ᱵᱚᱸᱜᱟ ᱵᱩᱨᱩ ᱦᱩᱭᱩᱼᱟ᱾
ᱚ ᱟᱪᱪᱷᱟ ᱟᱞᱮ ᱥᱮᱫ ᱫᱚ ᱤᱧ ᱫᱚ ᱚᱱᱟ ᱠᱷᱟᱹᱛᱤᱨ ᱠᱷᱟᱹᱛᱤᱨ ᱜᱮ ᱦᱳᱭᱛᱳ ᱵᱟᱹᱧ ᱵᱟᱲᱟᱭ ᱠᱟᱱᱟ ᱟᱞᱮ ᱥᱮᱫ ᱫᱚ ᱚᱱᱟ ᱠᱚ ᱵᱟᱝ ᱦᱩᱭᱩᱜ-ᱟ ᱛᱚ᱾ ᱟᱹᱰᱤ ᱫᱤᱱ ᱠᱷᱚᱱᱜᱤᱧ ᱧᱮᱞ ᱟᱹᱜᱩ ᱟᱠᱟᱫᱟ ᱠᱚ ᱵᱟᱝ ᱦᱩᱭᱩᱜ ᱠᱟᱱᱟ ᱟᱫᱚ ᱤᱧᱫᱚ ᱱᱚᱛᱮᱨᱮ ᱦᱮᱡ ᱵᱟᱲᱟᱜ ᱠᱟᱱ ᱛᱤᱧ ᱤᱧ ᱫᱩᱧ ᱧᱮᱞ ᱮᱫᱟ ᱡᱮ ᱟᱯᱮᱥᱮᱫ ᱱᱚᱛᱮ ᱢᱟᱜ ᱢᱚᱬᱮᱸ ᱢᱮᱱᱟᱜᱼᱟ ᱾
ᱦᱩᱸ ᱟᱫᱚ ᱥᱟᱱᱛᱟᱲ ᱫᱚ ᱚᱱᱠᱟ ᱥᱟᱱᱛᱟᱲ ᱠᱚᱫᱚ ᱚᱱᱠᱟ ᱰᱤᱰᱳ ᱯᱟᱞᱴᱟᱜ ᱛᱟᱵᱚᱱᱟ ᱰᱤᱰᱳ ᱯᱟᱞᱴᱟᱣ ᱞᱮᱱᱠᱷᱟᱡ ᱫᱚ ᱟᱵᱩᱣᱟᱜ ᱟᱹᱨᱤᱪᱟᱹᱞᱤ ᱠᱚᱦᱚᱸ ᱯᱟᱞᱴᱟᱣᱮᱱ ᱛᱟᱵᱚᱱ ᱜᱮ᱾
ᱦᱩᱸ ᱦᱳᱭ ᱦᱳᱭ
ᱩᱸ ᱦᱩᱸ ᱱᱚᱛᱮ ᱦᱚᱸ ᱡᱮᱢᱚᱱ ᱥᱚᱨᱦᱟᱭ ᱠᱚᱫᱚ ᱚᱱᱠᱟ ᱵᱟᱠᱚ ᱢᱟᱱᱟᱣᱟ ᱟᱞᱮᱥᱮᱫ ᱫᱚ ᱫᱚᱢᱮ ᱫᱚᱢᱮ ᱠᱚ ᱢᱟᱱᱟᱣᱟ ᱥᱚᱨᱦᱟᱭ ᱵᱟᱦᱟ ᱟᱨ ᱥᱚᱨᱦᱟᱭ ᱫᱚ ᱟᱹᱰᱤ ᱢᱟᱨᱟᱝ ᱯᱚᱨᱚᱵᱽ ᱟᱫᱚ ᱥᱮᱨᱮᱧ ᱨᱮ ᱢᱮᱱᱟᱜᱼᱟ ᱦᱟᱹᱛᱤ ᱞᱮᱠᱟᱱ ᱯᱚᱨᱚᱵᱽ ᱟᱫᱚ ᱚᱱᱠᱟ ᱫᱚ ᱟᱞᱮ ᱫᱚ ᱢᱟᱱᱟᱣ ᱜᱮᱭᱟᱞᱮ ᱢᱚᱬᱮ ᱫᱤᱱ ᱢᱚᱬᱮ ᱫᱤᱱ ᱢᱚᱬᱮ ᱥᱤᱧ ᱢᱚᱬᱮ ᱥᱤᱧ ᱢᱚᱬᱮ ᱧᱤᱫᱟᱹ ᱢᱟᱱᱟᱣ ᱜᱮ
ᱟᱪᱪᱷᱟ ᱟᱪᱪᱷᱟ ᱛᱟᱦᱚᱞᱮ ᱚᱱᱟ ᱢᱟᱜᱢᱚᱬᱮ ᱡᱤᱱᱤᱥᱴᱟᱜ ᱫᱚ ᱟᱯᱮ ᱥᱮᱫ ᱫᱚ ᱢᱤᱫᱴᱟᱝ ᱱᱤᱨᱫᱤᱥᱴᱚ ᱫᱤᱱ ᱨᱮ ᱦᱩᱭᱩᱜᱼᱟ ᱥᱮ ᱡᱮᱢᱚᱱ ᱱᱤᱭᱟᱹ ᱫᱷᱟᱣ ᱱᱤᱭᱟᱹ ᱵᱚᱪᱷᱚᱨ ᱵᱚᱪᱷᱚᱨ ᱫᱚ ᱢᱤᱫᱴᱟᱝ ᱮᱴᱟᱜ ᱛᱟᱹᱨᱤᱠᱷ ᱨᱮ ᱦᱩᱭᱱᱟ ᱦᱤᱡᱩᱜ ᱵᱚᱪᱷᱚᱨ ᱫᱚ ᱮᱴᱟᱜ ᱛᱟᱹᱨᱤᱠᱷ ᱚᱱᱠᱟ
ᱵᱟ ᱦᱳᱭ ᱚᱱᱠᱟᱻ ᱦᱟᱱᱛᱮ ᱱᱟᱛᱮᱜᱼᱟ ᱱᱚᱜᱼᱚᱭ ᱟᱞᱮ ᱫᱚ ᱱᱚᱜᱼᱚᱭ ᱡᱮ ᱤᱭᱟᱹ ᱞᱮ ᱞᱮᱠᱷᱟᱭᱟ ᱱᱚᱜᱼᱚᱭ ᱵᱟᱝᱞᱟᱛᱮ
ᱟᱪᱪᱷᱟ
ᱱᱚᱜᱼᱚᱭ ᱚᱱᱟ ᱢᱟᱜᱽ ᱵᱚᱸᱜᱟ ᱦᱤᱡᱩᱜᱼᱟ ᱵᱟᱝ ᱯᱩᱥ ᱯᱚᱨᱮ ᱢᱟᱜᱽ
ᱚᱱᱟ ᱯᱚᱨᱮ ᱢᱟᱜᱽ ᱵᱚᱸᱜᱟ ᱨᱮᱫᱚ ᱱᱚᱜᱼᱚᱭ ᱢᱟᱜᱽ ᱵᱚᱸᱜᱟ ᱢᱩᱪᱟᱹᱫ ᱨᱮᱱᱟᱜ ᱨᱮ ᱮᱠᱮᱵᱟᱨᱮ ᱢᱩᱪᱟᱹᱫ
ᱡᱟᱦᱟᱸ ᱛᱤᱥ ᱜᱮ ᱢᱩᱪᱟᱹᱫᱚᱜ ᱠᱟᱱ ᱮᱱ ᱦᱤᱞᱳᱜ ᱜᱮ ᱟᱫᱚ ᱢᱟᱜ ᱢᱬᱮ ᱦᱩᱭᱮᱱ ᱛᱟᱞᱮ ᱜᱮ ᱟᱞᱮ ᱫᱚ
ᱟᱪᱪᱷᱟ ᱡᱩᱫᱤ ᱯᱮ ᱢᱟᱜ ᱢᱚᱬᱮᱜᱼᱟ ᱛᱟᱦᱚᱞᱮ ᱩᱱ ᱵᱚᱪᱷᱚᱨ ᱫᱚᱯᱮ ᱥᱚᱨᱦᱚᱨᱟᱭᱚᱜᱼᱟ ᱥᱮ ᱵᱟᱝ?
ᱵᱟᱝ ᱟᱞᱮ ᱫᱚᱻ ᱥᱚᱨᱦᱟᱭ ᱞᱮ ᱥᱚᱨᱦᱟᱭᱟ ᱢᱟᱜᱢᱚᱬᱮ ᱦᱚᱸᱞᱮ ᱠᱚᱨᱟᱣᱼᱟ ᱵᱟᱦᱟ ᱦᱚᱞᱮ ᱵᱟᱦᱟᱜᱼᱟ ᱦᱮᱸ ᱥᱚᱵ
ᱟᱸᱡᱚᱢ ᱠᱟᱹᱫᱟᱹᱧ ᱵᱟᱫ ᱵᱟᱫᱽ ᱛᱮᱠᱚ ᱥᱚᱦᱚᱨᱟᱭᱚᱜᱼᱟ ᱥᱮ ᱪᱮᱫ?
ᱵᱟ ᱵᱟ ᱟᱞᱮᱥᱮᱫ ᱫᱚ ᱚᱱᱠᱟ ᱫᱚ ᱵᱟᱝ ᱟᱫᱚ ᱢᱟᱜᱢᱚᱬᱮ ᱫᱚ ᱚᱱᱠᱟ ᱞᱟᱹᱴᱩ ᱫᱚ ᱵᱟᱝ ᱚᱱᱮᱧ ᱞᱟᱹᱭᱟᱜ ᱢᱮ ᱠᱟᱹᱴᱤᱡ ᱢᱟᱴᱤᱡ ᱚᱱᱠᱟ ᱯᱩᱡᱟᱹ ᱦᱳᱭᱳᱜᱼᱟ ᱥᱩᱲᱳ ᱡᱚᱢ ᱦᱳᱭᱳᱜᱼᱟ। ᱮᱸᱻ ᱥᱮ ᱡᱤᱞᱢᱤᱞ ᱠᱩ ᱚᱱᱠᱟ ᱠᱚ ᱥᱩᱠᱨᱤ ᱠᱚᱠᱚ ᱛᱟᱦᱮᱱ ᱠᱷᱟᱡ ᱠᱚ ᱜᱚᱡ ᱠᱚᱣᱟ ᱵᱟᱠᱷᱟᱡ ᱠᱚ ᱟᱜᱩ ᱠᱮᱫᱟ ᱵᱟᱠᱷᱟᱡ ᱚᱱᱮ ᱯᱩᱞᱴᱤ ᱠᱚᱠᱚ ᱦᱩᱭ ᱠᱟᱱᱟ ᱩᱱᱠᱩ ᱠᱚᱦᱚᱸ ᱠᱚ ᱟᱹᱜᱩᱭᱮᱫ ᱠᱚᱣᱟ ᱚᱱᱟ ᱠᱚᱜᱮ ᱯᱤᱴᱷᱟᱹ ᱵᱟᱲᱟ ᱡᱚᱢ ᱵᱟᱲᱟ ᱦᱩᱭᱮᱱ ᱜᱮ ᱦᱟᱺᱰᱤ ᱠᱚ ᱠᱚ ᱧᱩ ᱵᱟᱲᱟ ᱠᱮᱫ ᱜᱮ ᱟᱫᱚ ᱢᱟᱜ ᱢᱚᱬᱮ ᱫᱚ ᱢᱤᱫ ᱫᱤᱱ ᱨᱮᱱᱟᱜ ᱛᱟᱦᱮᱱᱟ ᱛᱚ
ᱮᱸ ᱟᱫᱚ ᱚᱱᱠᱟ ᱫᱚ ᱦᱳᱭ ᱢᱟᱜᱢᱚᱬᱮ ᱫᱚ ᱢᱤᱫ ᱫᱤᱱ ᱜᱮ
ᱟᱪᱪᱷᱟ ᱟᱨᱦᱚᱧ ᱟᱸᱡᱚᱢ ᱠᱟᱫᱟ ᱚᱠᱟ ᱥᱮᱫ ᱫᱚ ᱵᱟᱝ ᱵᱟᱝ ᱵᱟᱠᱚ ᱢᱟᱱᱟᱣ ᱵᱟᱠᱚ ᱢᱟᱱᱟᱣ ᱫᱟ ᱞᱟᱦᱟ ᱠᱷᱚᱱ ᱜᱮ ᱪᱮᱫᱟᱜ ᱪᱚ ᱚᱱᱟ ᱫᱚ ᱟᱹᱜᱤᱞ ᱦᱟᱯᱲᱟᱢ ᱦᱟᱲᱟᱢ ᱠᱚᱠᱚ ᱵᱟᱹᱜᱤ ᱦᱚᱴᱚ ᱠᱟᱣᱫᱟ ᱥᱮ ᱠᱚ ᱪᱮᱠᱟᱣ ᱠᱟᱣᱫᱟ ᱱᱟᱦᱟᱜ
ᱦᱮᱸᱻ
ᱟᱨᱦᱚᱸ ᱚᱠᱟ ᱥᱮᱫ ᱫᱚᱧ ᱟᱸᱡᱚᱢ ᱠᱟᱫᱟ ᱢᱟᱜᱢᱚᱬᱮ ᱫᱚ ᱯᱮ ᱫᱤᱱ ᱵᱟᱝᱢᱟ ᱠᱚ ᱢᱟᱱᱟᱣᱟᱠᱚ
ᱵᱟ ᱵᱟ ᱟᱞᱮᱫᱚ ᱯᱮ ᱫᱤᱱ ᱫᱚ ᱵᱟᱝ ᱢᱤᱫ ᱫᱤᱱ ᱜᱮ ᱢᱤᱫ ᱫᱤᱱ ᱜᱮ ᱢᱤᱫ ᱫᱤᱱ ᱜᱮᱞᱮ ᱯᱩᱨᱟᱹᱣᱟ ᱦᱮᱸ
ᱦᱮ ᱯᱳᱭᱞᱳ ᱫᱤᱱ ᱫᱚ ᱪᱤᱠᱟ ᱩᱢᱚᱜ ᱟᱠᱚ ᱥᱮᱪᱮᱫ ᱛᱟᱨᱯᱚᱨ ᱫᱤᱱ ᱫᱚᱠᱚ ᱵᱚᱸᱜᱟᱭᱟ ᱛᱟᱯᱚᱨ ᱫᱤᱱ ᱫᱚ ᱦᱟᱱᱮ ᱫᱟᱜ ᱠᱚ ᱫᱩᱞ ᱡᱚᱝᱟᱜ ᱫᱚ
ᱚ ᱚᱱᱟᱫᱚ ᱢᱟᱜ ᱢᱚᱬᱮ ᱫᱚ ᱵᱟᱝ ᱚᱱᱠᱟ ᱫᱚᱢ ᱞᱟᱹᱭ ᱠᱮᱫᱟ ᱟᱞᱮ ᱥᱮᱫ ᱫᱚ, ᱫᱟᱜ ᱫᱩᱞ ᱠᱟᱛᱷᱟ ᱫᱚ ᱵᱟᱦᱟ ᱨᱮᱜᱮ ᱦᱩᱭᱩᱜ ᱛᱟᱞᱮᱭᱟ ᱟᱞᱮ ᱫᱚ᱾ ᱟᱫᱚ ᱵᱟᱦᱟ ᱦᱚᱸ
ᱟᱫᱚᱢ ᱥᱮᱫ ᱫᱚ ᱡᱟᱹᱱᱤᱡ ᱚᱱᱠᱟ ᱢᱮᱱᱟᱜᱼᱟ ᱛᱟᱦᱚᱞᱮ ᱢᱟᱜᱢᱚᱬᱮ᱾
ᱦᱩᱸᱻ ᱚᱱᱠᱟ ᱫᱚ ᱱᱚᱛᱮ ᱫᱚ ᱵᱟᱝ ᱢᱟᱱᱟᱣ ᱦᱩᱭᱩᱜᱼᱟ ᱫᱟᱜ ᱫᱩᱞ ᱫᱚ ᱟᱞᱮ ᱫᱚ ᱵᱟᱦᱟ ᱨᱮᱜᱮᱞᱮ ᱫᱟᱜ ᱫᱩᱞᱟᱜ ᱮᱢᱱᱤ ᱫᱟᱜ ᱫᱩᱞ ᱡᱚᱱᱚᱜᱼᱟ᱾
ᱟᱪᱪᱷᱟ ᱟᱪᱪᱷᱟ ᱩᱱᱠᱩ ᱞᱟᱸᱫᱟ ᱥᱟᱹᱜᱟᱹᱭᱟᱱ ᱦᱚᱲ ᱥᱟᱶ ᱫᱟᱜ ᱯᱮ ᱫᱩᱞ ᱡᱚᱝᱟᱜ-ᱟ ᱦᱮᱸ ᱥᱮ ᱪᱮᱫ᱾
ᱦᱮᱸ ᱦᱮᱸ ᱦᱩᱸ ᱦᱩᱸ ᱦᱩᱸ ᱦᱩᱸ ᱛᱟᱦᱚᱞᱮ ᱟᱯᱮ ᱫᱚ ᱢᱟᱜ ᱢᱚᱬᱮ ᱫᱚ ᱵᱟᱯᱮ ᱢᱟᱱᱟᱣᱟ ᱛᱚᱵᱮ?
ᱵᱟ ᱵᱟᱠᱚ ᱢᱟᱱᱟᱣᱫᱟ ᱵᱟᱹᱭ ᱵᱟᱹᱭᱛᱮ ᱟᱫᱚ ᱚᱱᱟ ᱠᱚᱜᱮ ᱤᱫᱤ ᱦᱩᱭᱩᱜᱼᱟ ᱚᱠᱟᱴᱟᱜ ᱟᱵᱚᱣᱟᱜ ᱠᱟᱱᱟ ᱚᱱᱟ ᱫᱚ ᱦᱟᱛᱟᱣ ᱠᱟᱜ ᱜᱮ ᱦᱩᱭᱩᱜᱼᱟ᱾
ᱚᱸᱻ ᱦᱮᱸ ᱥᱮᱲᱟ ᱦᱚᱸ ᱫᱚᱨᱠᱟᱨ ᱠᱟᱱ ᱛᱟᱵᱚᱱᱟ ᱟᱵᱚᱣᱟᱜ ᱫᱚ ᱱᱚᱜ-ᱚᱭ
ᱦᱳᱭ ᱦᱳᱭ ᱦᱳᱭ, ᱟᱞᱮᱥᱮᱱ ᱦᱚᱲ ᱛᱚ ᱵᱟᱠᱚ ᱵᱟᱲᱟᱭᱟ ᱢᱟᱜ ᱢᱚᱬᱮ ᱡᱤᱱᱤᱥᱴᱟᱜ ᱱᱟᱦᱟᱜ ᱪᱮᱫ ᱠᱟᱱᱟ?
ᱦᱮᱸ ᱟᱪᱪᱷᱟ ᱱᱚᱜᱼᱚᱭ ᱛᱤᱭᱳᱜᱚᱜ ᱠᱟᱱᱟ ᱱᱚᱣᱟ ᱫᱚ ᱦᱟᱸᱜ ᱦᱩᱞ ᱢᱟᱦᱟ ᱥᱮᱴᱮᱨᱚᱜ ᱠᱟᱱ ᱛᱟᱵᱚᱱᱟ ᱟᱫᱚ ᱦᱩᱞ ᱢᱟᱦᱟ ᱫᱚ ᱟᱯᱮ ᱫᱚ ᱪᱮᱫ ᱞᱮᱠᱟ ᱯᱮ ᱢᱟᱱᱟᱣᱟ ᱚᱱᱛᱮ ᱫᱚ?
ᱦᱳᱭ ᱦᱩᱞ ᱢᱟᱦᱟ ᱫᱚ ᱵᱷᱟᱜᱮ ᱜᱮᱠᱚ ᱢᱟᱱᱟ